ᱦᱮᱪᱮ
ᱦᱮᱞᱳ ᱜᱚᱢᱠᱮ ᱟᱸᱡᱚᱢ ᱴᱷᱤᱠᱟᱜ ᱠᱟᱱᱟ ᱨᱚᱲ ᱟᱹᱞᱤᱧᱟᱜ?
ᱦᱮᱸ ᱮᱠᱫᱚᱢ ᱟᱸᱡᱚᱢᱚᱜ ᱠᱟᱱᱟ ᱾ ᱱᱟᱯᱟᱭ ᱵᱟᱲᱟ ᱜᱮᱭᱟᱵᱮᱱ ᱛᱚ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮᱭᱟ ᱾ ᱟᱵᱤᱱ ᱜᱮ?
ᱦᱮᱸ ᱜᱚᱝᱠᱮ ᱟᱞᱤᱧ ᱦᱚᱸ ᱱᱤᱭᱟᱹ ᱵᱮᱲᱟ ᱫᱚ ᱱᱟᱯᱟᱭ ᱵᱟᱲᱟ ᱜᱮ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ ᱾ ᱦᱮᱸ ᱥᱮ, ᱟᱨ ᱜᱷᱟᱨᱚᱧᱡᱽ ᱠᱚᱨᱮ ᱥᱟᱱᱟᱢ ᱠᱚ ᱱᱟᱯᱟᱭ ᱵᱟᱲᱟ ᱜᱮᱭᱟ ᱟᱨ ᱪᱮᱫ?
ᱦᱮᱸ ᱜᱚᱝᱠᱮ ᱜᱷᱟᱨᱚᱡᱽ ᱠᱚᱨᱮ ᱥᱟᱱᱟᱢ ᱠᱚᱜᱮ ᱱᱟᱯᱟᱭ ᱵᱟᱲᱟ ᱢᱮᱱᱟᱜ ᱠᱚ ᱜᱮᱭᱟ ᱾
ᱟᱪᱪᱷᱟ ᱱᱟᱯᱟᱭ ᱠᱷᱟᱱ ᱜᱮ ᱱᱟᱯᱟᱭ, ᱟᱵᱚ ᱦᱚᱸ ᱛᱚ ᱱᱟᱯᱟᱭ ᱜᱮᱵᱚᱱ ᱠᱷᱚᱡᱚᱜᱼᱟ ᱥᱮ ᱾
ᱦᱮᱸ ᱜᱚᱢᱠᱮ ᱱᱟᱯᱟᱭ ᱜᱮᱵᱚᱱ ᱠᱷᱚᱡᱚᱜᱼᱟ, ᱱᱟᱯᱟᱭ ᱛᱟᱦᱮᱸ ᱜᱮ ᱾
ᱟᱪᱪᱷᱟ ᱟᱪᱪᱷᱟ, ᱛᱚᱵᱮ ᱜᱚᱝᱠᱮ ᱦᱮᱸ ᱱᱚᱜᱼᱚᱭᱼᱼ ᱜᱚᱞᱯᱷᱚ ᱫᱚᱞᱟᱝ ᱜᱚᱞᱯᱷᱚ ᱜᱟᱞᱢᱟᱨᱟᱣ ᱜᱮᱭᱟ, ᱛᱟᱦᱚᱞᱮ ᱠᱷᱟᱱ ᱫᱚ ᱢᱤᱫᱴᱮᱱᱼᱼ ᱥᱟᱛᱟᱢ ᱠᱟᱹᱴᱤᱡ ᱞᱟᱝ ᱵᱟᱪᱷᱟᱣ ᱧᱚᱜ ᱞᱮᱜᱮ, ᱛᱟᱦᱚᱞᱮ ᱠᱷᱟᱱ ᱫᱚ ᱟᱹᱰᱤ ᱜᱮ ᱱᱟᱯᱟᱭ ᱠᱚᱜᱼᱟ ᱾
ᱦᱮᱸ ᱜᱚᱝᱠᱮ ᱟᱹᱰᱤ ᱴᱟᱜ ᱜᱮ ᱱᱟᱯᱟᱭ ᱠᱚᱜᱼᱟ, ᱥᱟᱛᱟᱢ ᱵᱟᱪᱷᱟᱣ ᱞᱮᱠᱷᱟᱱ ᱫᱚ ᱾
ᱛᱚ ᱟᱞᱤᱧᱟᱜ ᱠᱟᱛᱷᱟ ᱞᱮᱠᱟᱛᱮ ᱱᱚᱜᱼᱚᱭ ᱱᱚᱝᱠᱟ ᱠᱟᱹᱴᱤᱡ ᱜᱟᱯᱟᱞᱢᱟᱨᱟᱣ ᱞᱮᱠᱷᱟᱱ ᱚᱠᱟ ᱞᱮᱠᱟ ᱠᱚᱜᱼᱟ ᱾ ᱱᱚᱜᱼᱚᱭ ᱡᱮᱼᱼ ᱟᱵᱚ ᱜᱤᱫᱽᱟᱹ ᱵᱮᱲᱟ ᱨᱮ ᱱᱚᱜᱼᱚᱭ ᱵᱟᱨᱩᱜᱰᱟᱝ ᱜᱚᱡ ᱠᱚᱵᱚᱱ ᱪᱟᱞᱟᱜ ᱾ ᱠᱟᱱ ᱛᱟᱦᱮᱸᱫ ᱜᱩᱰᱩ ᱜᱚᱡ ᱠᱚ ᱦᱚᱜᱼᱚᱭ ᱚᱱᱠᱟ ᱱᱟᱜ ᱠᱟᱹᱴᱤᱡ ᱜᱤᱫᱽᱨᱟᱹ ᱩᱢᱮᱨ ᱨᱮᱱᱟᱜ ᱠᱟᱛᱷᱟ ᱠᱚ ᱟᱨ ᱪᱮᱫ ᱾
ᱦᱮᱸ ᱜᱚᱝᱠᱮ ᱟᱹᱰᱤ ᱜᱮ ᱱᱟᱯᱟᱭᱚᱜᱼᱟ, ᱚᱱᱟ ᱠᱚᱼᱼ ᱠᱟᱹᱴᱤᱡ ᱩᱢᱮᱨ ᱨᱮᱱᱟᱜ ᱩᱭᱦᱟᱹᱨ ᱞᱮᱱᱠᱷᱟᱱ ᱦᱳᱭ ᱾
ᱛᱟᱦᱚᱞᱮ ᱠᱷᱟᱱ ᱜᱚᱝᱠᱮ, ᱢᱟᱥᱮ ᱛᱚᱵᱮ ᱟᱵᱮᱱ ᱵᱮᱱ ᱮᱦᱚᱵᱟ ᱥᱮ ᱟᱹᱞᱤᱧ ᱜᱮ ᱞᱤᱧ ᱮᱦᱚᱵᱟ ᱟᱨ ᱪᱮᱫ ᱾
ᱜᱚᱢᱠᱮ ᱟᱹᱵᱤᱱ ᱜᱮ ᱮᱦᱚᱵ ᱵᱤᱱ, ᱛᱟᱯᱚᱨᱮ ᱟᱹᱞᱤᱧ ᱞᱤᱧ ᱞᱟᱹᱭ ᱤᱫᱤᱭᱟ ᱾
ᱟᱪᱪᱷᱟ ᱟᱪᱪᱷᱟ ᱟᱪᱪᱷᱟ, ᱛᱟᱦᱚᱞᱮ ᱜᱚᱝᱠᱮ ᱱᱮᱛᱟᱨ ᱢᱟ ᱱᱚᱜᱼᱚᱭ ᱫᱟᱜ ᱡᱟᱹᱯᱩᱫ ᱫᱤᱱ ᱠᱟᱱᱟ ᱥᱮ ᱾
ᱦᱮᱸ ᱜᱚᱱᱠᱮ ᱾
ᱛᱟᱦᱚᱞᱮ ᱠᱷᱟᱱ ᱫᱚ ᱱᱚᱜ ᱱᱟ ᱫᱟᱜ ᱡᱟᱹᱯᱩᱫ ᱫᱤᱱ ᱨᱮ ᱟᱵᱮᱱ ᱠᱟᱹᱴᱤᱡ ᱩᱢᱮᱨ ᱨᱮᱼᱼ ᱦᱩᱸ ᱦᱟᱹᱠᱩ ᱥᱟᱵ ᱜᱩᱰᱩᱩ ᱜᱚᱡ ᱜᱩᱰᱩ ᱜᱚᱡ ᱫᱚ ᱵᱟᱝᱟ, ᱦᱟᱹᱠᱩ ᱥᱟᱵ ᱠᱟᱴᱠᱚᱢᱼᱼ ᱛᱩᱧ, ᱥᱮ ᱵᱟᱹᱨᱩᱰᱟᱝ ᱜᱚᱡ, ᱱᱚᱜᱼᱚᱭ ᱱᱚᱣᱟ ᱠᱚ ᱫᱚ ᱢᱟᱱᱮ ᱚᱠᱟ ᱞᱮᱠᱟ ᱵᱮᱱ ᱡᱩᱞᱩᱝ ᱛᱟᱦᱮᱸᱜ ᱠᱟᱹᱴᱤᱡ ᱵᱮᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ ᱾
ᱚᱱᱠᱟ ᱚᱱᱟ ᱠᱚᱫᱚ ᱟᱹᱞᱤᱧ ᱫᱚ ᱫᱚᱢᱮ ᱜᱮ ᱞᱤᱧ ᱡᱩᱞᱩᱝ ᱛᱟᱦᱮᱸᱫ ᱾ ᱵᱟᱹᱨᱩᱰᱟᱝ ᱥᱟᱵ ᱠᱚᱫᱚ ᱧᱤᱫᱟᱹ ᱵᱮᱲᱟ ᱾ ᱟᱹᱰᱤ ᱨᱟᱹᱥᱠᱟᱹ, ᱟᱹᱰᱤ ᱨᱟᱹᱥᱠᱟᱹ ᱜᱮ ᱵᱩᱡᱷᱟᱹᱜᱼᱟ ᱵᱟᱨᱩᱰᱟᱝ ᱚᱛᱟ ᱛᱮ ᱥᱟᱵ ᱾
ᱚᱛᱟ ᱛᱮᱵᱮᱱ ᱥᱟᱵ ᱫᱟᱲᱮ ᱭᱟᱠᱚᱣᱟ ᱜᱚᱢᱠᱮ ᱾
ᱦᱮᱸ ᱜᱚᱝᱠᱮ ᱟᱹᱞᱤᱧ ᱫᱚ ᱚᱛᱟ ᱛᱮᱦᱚᱸ ᱞᱤᱧ ᱥᱟᱵ ᱵᱟᱲᱟ ᱟᱠᱟᱫ ᱠᱚᱣᱟ ᱫᱚᱢᱮ ᱾
ᱛᱟᱦᱚᱞᱮ ᱠᱷᱟᱱ ᱫᱚ ᱜᱚᱝᱠᱮ ᱟᱵᱮᱱ ᱫᱚ ᱟᱹᱰᱤ, ᱟᱹᱰᱤ ᱜᱮ ᱡᱩᱞᱩᱝ ᱵᱮᱱ ᱛᱟᱦᱮᱸ ᱠᱟᱱ ᱫᱚ ᱾
ᱦᱮᱸ ᱜᱚᱝᱠᱮ ᱟᱹᱞᱤᱧ ᱫᱚ ᱫᱚᱢᱮ ᱡᱩᱞᱩᱝ ᱞᱤᱧ ᱢᱮᱛᱟ ᱢᱮᱛᱟ ᱵᱤᱱ ᱠᱟᱱ ᱫᱚ ᱾
ᱟᱪᱪᱷᱟ ᱟᱪᱪᱷᱟ ᱟᱪᱪᱷᱟ, ᱟᱨ ᱜᱚᱝᱠᱮ ᱟᱪᱪᱷᱟ ᱱᱚᱜᱼᱚᱭ ᱡᱮᱼᱼ ᱜᱚᱝᱠᱮ ᱵᱮᱱ ᱞᱟᱹᱭ ᱮᱫᱟ ᱚᱛᱟ ᱛᱮᱵᱮᱱ ᱥᱟᱵᱮᱫ ᱠᱚ ᱛᱟᱦᱚᱞᱮ ᱜᱚᱝᱠᱮ ᱛᱤᱱᱟᱹᱜ ᱠᱟᱛᱮ ᱯᱮ ᱥᱟᱵᱮᱫ ᱠᱚ ᱛᱟᱦᱮᱸᱫ ᱾
ᱚᱱᱠᱟ ᱚᱱᱠᱟ ᱧᱟᱢ ᱫᱚᱠᱚ ᱧᱟᱢᱚᱜ ᱜᱮᱭᱟ ᱥᱟᱛ ᱟᱴᱴᱤ ᱠᱚ ᱧᱟᱢᱚᱜ ᱜᱮᱭᱟ ᱚᱱᱟ ᱠᱷᱚᱱ ᱵᱟᱹᱲᱼᱼ ᱛᱤᱥᱚᱜ ᱥᱚᱢᱚᱭ ᱜᱚᱝᱠᱮ ᱾
ᱟᱪᱪᱷᱟ ᱟᱪᱪᱷᱟ ᱟᱪᱪᱷᱟ ᱾ ᱛᱟᱦᱞᱮ ᱠᱷᱟᱱ ᱜᱚᱝᱠᱮ ᱵᱟᱹᱨᱩᱰᱟᱝ ᱠᱚᱫᱚ ᱟᱵᱮᱱ ᱫᱚ ᱵᱷᱟᱞᱮ ᱜᱮ ᱦᱟᱸᱜ ᱵᱮᱱ ᱡᱚᱢ ᱠᱟᱫ ᱠᱚᱣᱟ ᱦᱮᱸ ᱥᱮ?
ᱦᱮᱸ ᱜᱚᱝᱠᱮ ᱵᱟᱨᱩᱰᱟᱝ ᱜᱳᱰᱳ ᱠᱟᱴᱠᱚᱢ,
ᱛᱟᱦᱞᱮ ᱠᱷᱟᱱ ᱜᱚᱝᱠᱮ ᱱᱚᱣᱟ ᱟᱵᱮᱱ ᱫᱚ ᱵᱟᱹᱨᱩᱰᱟᱝ ᱡᱤᱞ ᱫᱚᱼᱼ ᱚᱠᱟᱞᱮᱠᱟ ᱠᱟᱛᱮᱜ ᱡᱚᱢ ᱵᱮᱱ ᱠᱩᱥᱤᱭᱟᱜᱼᱟ ᱢᱟᱱᱮ ᱵᱷᱟᱹᱡᱤ ᱠᱟᱛᱮᱜ ᱥᱮ ᱞᱟᱫ ᱠᱟᱛᱮᱜ ᱥᱮ ᱨᱟᱯᱟᱜ ᱠᱟᱛᱮᱜ᱾
ᱜᱚᱝᱠᱮ ᱟᱹᱞᱤᱧ ᱫᱚ ᱵᱷᱟᱹᱡᱤ ᱠᱟᱛᱮᱫ ᱞᱤᱧ ᱡᱚᱢ ᱵᱟᱲᱟᱣ ᱠᱟᱜᱼᱟ ᱵᱮᱥᱤ ᱟᱨ ᱞᱟᱛᱼᱼ ᱦᱮᱸ ᱜᱚᱝᱠᱮ ᱟᱨ ᱞᱟᱫ ᱠᱟᱛᱮᱫ ᱫᱚ ᱠᱷᱩᱵ ᱠᱚᱢ᱾
ᱟᱪᱪᱷᱟ ᱚᱠᱟᱴᱟᱜ ᱥᱤᱵᱤᱞ ᱵᱮᱱᱟ ᱟᱵᱮᱱ?
ᱟᱹᱞᱤᱧ ᱫᱚ ᱞᱟᱫ ᱠᱟᱛᱮᱫ ᱜᱮ ᱥᱤᱵᱤᱞ ᱞᱤᱧᱟ. ᱵᱮᱥᱤ᱾
ᱟᱪᱪᱷᱟ ᱟᱪᱪᱷᱟ ᱟᱨ ᱟᱹᱞᱤᱧ ᱞᱤᱧ ᱞᱟᱹᱭ ᱟᱵᱮᱱ ᱠᱟᱱᱟ ᱵᱩᱡ ᱮᱫᱟ ᱵᱮᱱ᱾
ᱦᱮᱸ
ᱢᱤᱫ ᱫᱷᱟᱣ ᱟᱵᱮᱱ ᱨᱟᱯᱟᱜ ᱠᱟᱛᱮᱫ ᱡᱚᱢ ᱞᱮᱜᱟ ᱠᱚᱵᱮᱱ ᱵᱟᱹᱨᱩᱰᱟᱝ ᱦᱟᱸᱜ ᱦᱩᱸ᱾
ᱨᱟᱯᱟᱜ ᱠᱟᱛᱮᱫ᱾
ᱨᱟᱯᱟᱜ ᱠᱟᱛᱮᱫ ᱜᱚᱢᱠᱮ ᱵᱩᱡᱽ ᱫᱟᱵᱮᱱ ᱥᱮ᱾ ᱨᱟᱯᱟᱜ ᱠᱟᱛᱮᱜ ᱡᱟᱦᱟᱸ ᱠᱚ ᱥᱤᱵᱤᱞᱟ ᱵᱟᱝ ᱦᱩᱸ᱾ ᱚᱱᱟ ᱫᱚ ᱦᱩᱭᱩᱜ ᱠᱟᱱᱟ ᱟᱰᱤ ᱵᱟᱹᱲᱛᱤ ᱜᱚᱝᱠᱮ ᱟᱰᱤ ᱵᱟᱹᱲᱛᱤ᱾
ᱜᱚᱝᱠᱮ ᱨᱟᱯᱟᱜ ᱞᱟᱦᱟᱨᱮ ᱡᱟᱦᱟᱱᱟᱜ ᱥᱩᱱᱩᱢ ᱠᱚ ᱵᱩᱞᱩᱝ ᱠᱚᱞᱤᱧ ᱞᱟᱜᱟᱣᱟᱠᱚᱣᱟ ᱥᱮ ᱚᱱᱠᱟᱼᱼ
ᱜᱚᱝᱠᱮ ᱵᱟᱝᱟ ᱟᱸᱡᱚᱢ ᱞᱮᱵᱮᱱ ᱠᱟᱛᱷᱟᱴᱟᱜ ᱫᱚ᱾ ᱱᱚᱜᱼᱚᱭ ᱡᱮ ᱵᱷᱟᱹᱡᱤ ᱥᱮ ᱞᱟᱫ ᱞᱟᱦᱟ ᱨᱮᱫᱚ ᱡᱟᱦᱟᱸ ᱞᱮᱠᱟ ᱚᱱᱮ ᱠᱷᱟᱞ ᱠᱚᱣᱟ ᱵᱚᱱ ᱥᱮ,
ᱦᱮᱸ ᱦᱮᱸ᱾
ᱱᱚᱜᱼᱚᱱᱟ ᱠᱚᱫᱚ ᱢᱟᱱᱮ ᱵᱟᱝ ᱞᱟᱜᱟᱜᱼᱟ ᱜᱚᱝᱠᱮᱼᱼ
ᱵᱟᱝ ᱞᱟᱜᱟᱜᱼᱟ ᱜᱚᱝᱠᱮ ᱠᱷᱟᱞ ᱠᱚᱫᱚ᱾
ᱵᱟᱝ ᱜᱚᱝᱠᱮ ᱠᱷᱟᱹᱞᱤ ᱟᱵᱮᱱ ᱫᱚ ᱜᱩᱰᱩ ᱞᱮᱠᱟ ᱚᱱᱟ ᱞᱟᱡ ᱛᱮᱫ ᱵᱮᱱ ᱜᱚᱦᱚᱲ ᱩᱰᱩᱠ ᱛᱟᱠᱚᱣᱟ᱾
ᱦᱮᱸ
ᱦᱮᱸ ᱥᱮ ᱟᱨ ᱛᱟᱯᱚᱨᱮ ᱵᱷᱤᱛᱤᱨ ᱨᱮ ᱠᱷᱟᱞᱤ ᱚᱱᱮ ᱚᱱᱟᱼᱼ ᱵᱩᱞᱩᱝ ᱟᱨ ᱠᱟᱹᱴᱤᱡ ᱥᱩᱱᱩᱢ ᱟᱨ ᱚᱱᱟ ᱢᱟᱹᱨᱤᱪ ᱜᱩᱸᱰᱟᱹ ᱠᱟᱛᱮᱜ᱾ ᱠᱟᱴᱤᱡ ᱥᱤᱜᱤᱭᱟᱹᱣ ᱟᱭᱵᱮᱱ ᱪᱮᱛᱟᱱ ᱨᱮ ᱵᱩᱡ ᱫᱟᱵᱮᱱ᱾
ᱞᱟᱜᱟᱣ᱾
ᱞᱟᱜᱟᱣ ᱟᱨ ᱛᱟᱯᱚᱨᱮ ᱢᱤᱫᱴᱮᱱ ᱨᱚᱰ ᱛᱮᱱᱟᱜ ᱨᱮ ᱤᱭᱟᱹ ᱠᱟᱛᱮᱫ ᱜᱟᱛᱷᱟᱲ ᱠᱟᱛᱮᱜ ᱟᱫᱚ ᱨᱟᱯᱟᱜᱮᱵᱮᱱ ᱟᱵᱮᱱ᱾ ᱦᱮᱸ ᱥᱮ, ᱟᱨ ᱡᱚ ᱥᱮᱸᱜᱮᱞ ᱨᱮ ᱟᱹᱰᱤ ᱪᱮᱨᱟ ᱟᱹᱪᱩᱨ ᱟᱹᱪᱩᱨ ᱛᱮᱵᱮᱱ ᱨᱟᱯᱟᱜ ᱤᱥᱤᱱ ᱠᱮᱫᱮᱭᱟ ᱟᱨ ᱡᱚᱼᱼ ᱡᱚᱠᱷᱚᱱ ᱦᱟᱸᱜ ᱵᱮᱱ ᱡᱚᱢᱮᱭᱟᱥᱮ ᱵᱩᱡ ᱫᱟᱵᱮᱱ ᱜᱚᱢᱠᱮ ᱚᱱᱟ ᱦᱟᱨᱛᱟ ᱢᱮᱥᱟ ᱵᱮᱱ ᱡᱚᱢᱮᱭᱟ ᱥᱮᱼᱼ ᱮᱠᱫᱚᱢ ᱦᱮᱸ ᱵᱟᱠᱷᱟᱱ ᱫᱚ ᱢᱟᱱᱮ ᱮᱛᱚ ᱪᱮᱨᱦᱟ ᱵᱮᱱ ᱵᱩᱡᱟ ᱵᱟᱝ ᱮᱠᱫᱚᱢᱼᱼ ᱪᱤᱢᱚᱲ ᱥᱟᱺᱦᱤᱡ ᱮᱠᱫᱚᱢ ᱜᱮᱨ ᱛᱮᱦᱚᱸ ᱢᱟᱱᱮ ᱵᱟᱝ ᱪᱷᱟᱲᱟ ᱨᱚᱵᱟᱴᱼᱼ ᱧᱚᱜ ᱞᱮᱠᱟ ᱮᱠᱫᱚᱢ ᱥᱩᱠᱨᱤ ᱡᱤᱞ ᱢᱟᱱᱮ ᱦᱟᱲᱟᱢ ᱥᱩᱠᱨᱤ ᱞᱮᱠᱟ ᱵᱮᱱ ᱵᱩᱡ ᱜᱚᱫᱟ ᱟᱨ ᱪᱮᱫ᱾
ᱱᱚᱝᱠᱟ ᱚᱱᱠᱟᱛᱮᱫᱚ ᱛᱤᱥ ᱦᱚᱸ ᱟᱹᱞᱤᱧ ᱞᱤᱧ ᱡᱚᱢ ᱵᱟᱲᱟᱭᱟ ᱟᱹᱵᱤᱱ ᱴᱷᱮᱱ ᱜᱮᱞᱤᱧ ᱟᱸᱡᱚᱢᱫᱟ ᱜᱚᱝᱠᱮ ᱟᱞᱤᱧ ᱦᱚᱸ ᱴᱨᱟᱭᱟᱞᱤᱧ᱾
ᱦᱮᱸ ᱮᱠᱫᱚᱢ ᱪᱮᱥᱴᱟ ᱠᱟᱛᱮ ᱵᱮᱱ ᱧᱮᱞ ᱞᱮᱜᱟᱭ ᱵᱮᱱ ᱚᱱᱟ ᱟᱹᱰᱤ ᱢᱟᱱᱮ ᱪᱮᱫ ᱞᱤᱧ ᱞᱟᱹᱭ ᱵᱮᱱᱟ ᱜᱚᱝᱠᱮ ᱡᱟᱦᱟᱸ ᱫᱚ ᱢᱟᱱᱮ ᱱᱚᱝᱠᱟ ᱫᱚ ᱟᱵᱮᱱ ᱫᱚ᱾ ᱰᱟᱝᱨᱤ ᱡᱤᱞ ᱦᱚᱸ ᱡᱟᱹᱱᱤᱡ ᱵᱟᱝ ᱥᱤᱵᱤᱞᱟ ᱩᱱᱟᱹᱜ ᱵᱟᱹᱲᱛᱤ ᱥᱤᱵᱤᱞᱟ ᱜᱚᱝᱠᱮ᱾
ᱜᱚᱝᱠᱮ ᱟᱹᱞᱤᱧ ᱟᱹᱵᱤᱱ ᱢᱤᱫᱴᱟᱱ ᱱᱟᱣᱟ ᱯᱨᱚᱥᱮᱥ ᱵᱤᱱ ᱞᱟᱹᱭ ᱠᱮᱜᱼᱟ ᱵᱟᱨᱩᱰᱟᱝ ᱡᱮᱞ ᱡᱚᱢ ᱨᱮᱱᱟᱜ᱾ ᱧᱮᱞᱵᱮᱱ ᱜᱚᱢᱠᱮ᱾
ᱚᱱᱮ ᱧᱮᱞ ᱡᱟᱹᱨᱩᱲᱚᱜ ᱠᱟᱱᱟ ᱟᱹᱰᱤᱼᱼ ᱠᱷᱟᱱ ᱟᱵᱚ ᱫᱚ ᱧᱮᱞ ᱫᱟᱵᱚᱱ ᱱᱮᱛᱟᱨ ᱫᱚ ᱢᱚᱥᱞᱟ ᱠᱚ ᱦᱮᱡ ᱟᱠᱟᱱᱟ ᱡᱷᱚᱛᱚ ᱦᱚᱲ ᱚᱱᱮᱼᱼ ᱵᱷᱟᱹᱡᱤ ᱠᱟᱛᱮ ᱵᱚᱱ ᱡᱚᱢ ᱫᱟ ᱟᱵᱚ ᱫᱚ ᱞᱟᱫ ᱠᱟᱛᱮ ᱦᱚᱸᱵᱚᱱ ᱡᱚᱢ ᱜᱮᱭᱟ ᱚᱱᱟ ᱫᱚ ᱢᱮᱱᱠᱷᱟᱱᱼᱼ ᱨᱟᱯᱟᱜ ᱠᱟᱛᱮᱫ ᱫᱚ ᱟᱹᱰᱤ ᱠᱚᱢ ᱠᱚ ᱡᱚᱢᱟ ᱦᱩᱸ᱾
ᱦᱮᱸ ᱜᱚᱝᱠᱮ ᱨᱟᱯᱟᱜ ᱠᱟᱛᱮᱜ ᱫᱚ ᱵᱟᱹᱞᱤᱧ ᱡᱚᱢ ᱵᱟᱲᱟ ᱟᱠᱟᱫ ᱛᱤᱥ ᱦᱚᱸ᱾
ᱟᱪᱪᱷᱟ ᱚᱱᱟ ᱨᱟᱯᱟᱜ ᱠᱟᱛᱮᱜ ᱢᱤᱫ ᱫᱷᱟ. ᱣ ᱡᱚᱢ ᱞᱮᱜᱟᱭ ᱵᱤᱱ ᱦᱮᱸ ᱥᱮ᱾
ᱦᱮᱸ ᱜᱚᱝᱠᱮ᱾
ᱟᱰᱤ ᱵᱟᱹᱲᱛᱤ ᱠᱚ ᱥᱤᱵᱤᱞᱟ ᱜᱚᱝᱠᱮ ᱨᱟᱯᱟᱜ ᱠᱟᱛᱮᱫ ᱫᱚ ᱟᱨᱦᱚᱸ ᱞᱤᱧ ᱢᱮᱛᱟᱵᱤᱱ ᱠᱟᱱᱟ᱾ ᱦᱩᱸ ᱟᱨᱼᱼᱼ ᱡᱟᱦᱟᱸ ᱜᱤᱫᱽᱨᱟᱹ ᱩᱢᱮᱨ ᱨᱮ ᱡᱟᱦᱟᱸ ᱦᱟᱸᱜ ᱚᱱᱟ ᱜᱩᱰᱩ ᱜᱚᱡ ᱠᱚ ᱜᱚᱝᱠᱮ ᱵᱩᱡ ᱮᱟᱫᱟ ᱵᱮᱱ᱾
ᱦᱮᱸ ᱜᱩᱰᱩ ᱜᱚᱡᱼᱼᱼ
ᱦᱩᱸ ᱟᱵᱤᱱ ᱦᱚᱸ ᱥᱮ ᱜᱩᱰᱩ ᱠᱚᱫᱚ ᱦᱟᱸᱜ ᱵᱤᱱ ᱜᱚᱡ ᱵᱟᱲᱟᱣ ᱠᱟᱫ ᱠᱚᱼᱼᱼ
ᱦᱮᱸ ᱜᱚᱝᱠᱮ ᱜᱩᱰᱩ ᱜᱚᱡ ᱫᱚᱢᱮ ᱫᱚᱢᱮ ᱜᱮ ᱫᱚᱢᱮ᱾
ᱟᱪᱪᱷᱟ᱾ ᱟᱯᱮ ᱫᱚ ᱜᱩᱰᱩ ᱜᱚᱡ ᱫᱚ ᱢᱟᱱᱮ ᱟᱵᱮᱱ ᱫᱚ ᱮᱠᱞᱟ ᱜᱮ ᱵᱤᱱ ᱪᱟᱞᱟᱜ ᱛᱟᱦᱮᱸᱜ ᱥᱮ ᱟᱛᱩ ᱨᱮᱱ ᱡᱚᱴᱟᱣ ᱠᱚ ᱥᱟᱞᱟᱜ ᱵᱤᱱ ᱪᱟᱞᱟᱜ ᱛᱟᱦᱮᱸᱫ?
ᱟᱛᱩ ᱨᱮᱱ ᱡᱚᱴᱟᱣ ᱠᱚ ᱥᱟᱞᱟᱜ ᱞᱤᱧ ᱪᱟᱞᱟᱜ ᱛᱟᱦᱮᱸᱫ ᱮᱠᱞᱟ ᱫᱚ ᱡᱩᱛ ᱵᱟᱹᱞᱤᱧ ᱵᱩᱡᱷᱟᱹᱣᱟ ᱜᱚᱝᱠᱮ ᱮᱠᱞᱟ ᱫᱚ ᱪᱮᱫ ᱞᱮᱠᱟᱢ ᱪᱟᱞᱟᱜ ᱟ᱾
ᱟᱪᱪᱷᱟ ᱟᱞᱮ ᱦᱚᱸ ᱜᱚᱝᱠᱮ ᱠᱟᱹᱴᱤᱡ ᱩᱢᱮᱨ ᱨᱮᱫᱚ ᱦᱮᱸ ᱥᱮ ᱠᱟᱛᱷᱟ ᱞᱤᱧ ᱫᱤᱥᱟᱹ ᱠᱮᱫᱟ ᱜᱚᱞᱯᱷᱚ ᱜᱚᱞᱯᱷᱚ ᱛᱮ᱾ ᱦᱮᱸ ᱥᱮ ᱦᱚᱸᱚᱭ ᱠᱟᱛ ᱠᱟᱹᱴᱤᱡ ᱨᱮ ᱢᱤᱫ ᱫᱷᱟᱣ ᱚᱱᱠᱟ ᱜᱩᱰᱩ ᱜᱚᱡ ᱞᱮ ᱪᱟᱞᱟᱣ ᱥᱠᱟᱱᱟ ᱴᱷᱤᱠ ᱟᱪᱷᱮ ᱦᱮᱸ ᱟᱫᱚ ᱟᱹᱞᱤᱧ ᱫᱚ ᱦᱟᱸᱜ ᱠᱷᱟᱱ ᱫᱚ ᱩᱱ ᱫᱚ ᱦᱟᱸᱜ ᱵᱟᱹᱞᱤᱧ ᱵᱟᱲᱟᱭᱟ ᱩᱱᱟᱹᱜ ᱴᱟ ᱜᱩᱰᱩ ᱜᱚᱡ ᱠᱚᱫᱚ ᱦᱩᱸ ᱛᱟᱦᱞᱮ ᱠᱷᱟᱱ ᱩᱱᱟᱹᱜ ᱴᱟ ᱫᱚ ᱵᱟᱹᱞᱤᱧ ᱵᱟᱲᱟᱭ ᱠᱟᱜᱼᱟ ᱜᱩᱰᱩ ᱜᱚᱡ ᱠᱚᱫᱚ ᱟᱨ ᱪᱮᱫ ᱦᱮᱸ ᱥᱮ ᱛᱟᱦᱞᱮ ᱠᱷᱟᱱ ᱫᱚ ᱤᱫᱤ ᱠᱟᱫ ᱞᱤᱧᱟᱹ ᱠᱚ ᱜᱩᱰᱩ ᱜᱚᱡ ᱪᱟᱞᱟᱣ ᱥᱠᱟᱱᱟ ᱞᱮ᱾ ᱟᱫᱚ ᱜᱚᱡ ᱠᱮᱫ ᱠᱚᱣᱟ ᱞᱮ ᱯᱨᱟᱭᱟ ᱦᱩᱭᱩᱜ-ᱟ ᱟᱠᱚ ᱜᱚᱝᱠᱮ ᱛᱟᱞᱟ ᱵᱮᱜᱽ ᱜᱟᱱ ᱟᱨ ᱪᱮᱫ᱾
ᱛᱟᱞᱟ ᱵᱮᱜᱽ ᱜᱟᱱ ᱩᱱᱟᱹᱜ ᱜᱟᱱ ᱜᱚᱝᱠᱮ?
ᱦᱮᱸ ᱜᱚᱝᱠᱮ ᱯᱨᱟᱭ ᱠᱚ ᱛᱟᱦᱮᱸ ᱠᱟᱱᱟ ᱚᱱᱟᱨᱮ ᱯᱚᱭᱛᱟᱞᱤᱥ ᱴᱤ ᱠᱷᱚᱱ ᱦᱚᱸ ᱢᱟᱱᱮ ᱢᱚᱬᱮ ᱜᱮᱞ ᱠᱷᱚᱱ ᱛᱩᱨᱩᱭ ᱜᱮᱞ ᱫᱷᱟᱹᱵᱤᱡ ᱦᱟᱸᱜ ᱠᱚ ᱛᱟᱦᱮᱸ ᱠᱟᱱᱟ ᱩᱱᱟᱹᱜ ᱜᱟᱱ ᱜᱩᱰᱩ ᱟᱨ ᱪᱮᱫ᱾
ᱜᱚᱝᱠᱮ ᱜᱚᱝᱠᱮ ᱛᱟᱦᱞᱮ ᱟᱹᱰᱤ ᱜᱷᱟᱹᱲᱤᱡ ᱯᱮ ᱜᱚᱡ ᱠᱟᱜ ᱠᱚᱣᱟ?
ᱦᱮᱸ ᱜᱚᱝᱠᱮ ᱥᱮᱛᱟᱜ ᱠᱷᱚᱱᱟᱜ ᱟᱹᱭᱩᱵ ᱫᱷᱟᱹᱵᱤᱡ ᱟᱫᱚ ᱥᱟᱨᱜᱟ ᱜᱩᱰᱩ ᱫᱚᱵᱤᱱ ᱵᱩᱡᱮᱫ ᱜᱮᱭᱟ ᱛᱚ ᱢᱤᱫᱴᱟᱱ ᱛᱩᱠᱟᱹ ᱨᱮ ᱦᱟᱸᱜ᱾ ᱟᱭᱢᱟ ᱩᱛᱟᱹᱨ ᱠᱟᱛᱮ ᱠᱚ ᱛᱟᱦᱮᱱ ᱠᱟᱱᱟ ᱥᱮ᱾
ᱦᱮᱸ ᱜᱚᱝᱠᱮ ᱥᱮᱸᱲᱟ ᱥᱮᱸᱲᱟ ᱛᱩᱠᱟ. ᱨᱮᱫᱚ ᱟᱭᱢᱟ ᱩᱛᱟ. ᱛ ᱜᱮ ᱛᱟᱸᱦᱮ ᱠᱟᱱᱟ᱾
ᱦᱮᱸ᱾ ᱛᱟᱦᱞᱮ ᱠᱷᱟᱱ ᱫᱚ ᱟᱞᱮ ᱫᱚ ᱦᱟᱸᱜ ᱮᱠᱫᱚᱢ ᱡᱟᱞ ᱟᱛᱮᱜ ᱞᱮ ᱪᱟᱞᱟᱜᱼᱟ ᱜᱚᱝᱠᱮ ᱵᱩᱡ ᱫᱟ ᱵᱤᱱ ᱡᱟᱦᱟᱸ ᱫᱚ ᱞᱟᱹᱴᱩ ᱞᱟᱹᱴᱩ ᱫᱟᱨᱮ ᱨᱮᱫᱚ ᱯᱷᱟᱨᱟᱠ ᱯᱷᱟᱨᱟᱠ ᱦᱟᱸᱜ ᱡᱟᱞ ᱫᱚᱞᱮ ᱚᱰᱟᱣ ᱠᱟᱜᱼᱟ ᱫᱟᱹᱲ ᱨᱮᱦᱚᱸ ᱠᱚ ᱦᱟᱸᱜ ᱡᱟᱞ ᱨᱮᱫᱚ ᱠᱚ ᱡᱷᱟᱹᱞᱤᱜ ᱠᱟᱱ ᱜᱮᱭᱟ᱾
ᱢᱟᱞ ᱨᱮᱠᱚ ᱡᱷᱟᱹᱞᱤᱜ ᱠᱟᱱ ᱜᱮᱭᱟ᱾
ᱦᱩᱸ᱾ ᱟᱯᱮ ᱴᱷᱮᱱ ᱫᱚ ᱟᱫᱚ ᱜᱩᱰᱩ ᱡᱤᱞ ᱦᱟᱸᱜ ᱩᱱᱟᱹᱜ ᱜᱟᱱ ᱜᱩᱰᱩ ᱢᱟᱱᱮ ᱫᱚᱵᱤᱱ ᱵᱩᱡᱮᱫ ᱜᱮᱭᱟ ᱟᱹᱰᱤ ᱩᱛᱟᱹᱨ ᱟᱭᱢᱟ ᱡᱤᱞ ᱦᱩᱭᱼᱟ᱾
ᱦᱮᱸ ᱟᱭᱢᱟ ᱡᱤᱞ᱾
ᱦᱩᱸ ᱟᱫᱚ ᱧᱮᱞᱮᱫ ᱠᱚᱣᱟ ᱞᱤᱧ ᱠᱤᱪᱷᱩ ᱠᱤᱪᱷᱩ ᱡᱟᱦᱟᱸ ᱞᱟᱹᱴᱩ ᱞᱟᱹᱴᱩ ᱠᱚ ᱠᱚ ᱛᱟᱦᱮᱸ ᱠᱟᱱᱟ ᱟᱨ ᱪᱮᱫ ᱦᱮᱸ ᱥᱮ᱾
ᱦᱮᱸ᱾
ᱱᱩᱠᱩ ᱫᱩᱞᱤᱧ ᱧᱮᱞᱮᱫ ᱠᱚᱣᱟ ᱜᱩᱰᱩ ᱡᱤᱞ ᱵᱷᱟᱹᱡᱤ ᱪᱚᱸᱫᱟ ᱠᱟᱛᱮᱫ ᱚᱱᱟ ᱡᱟᱦᱟᱸ ᱞᱟᱡ ᱛᱮᱫ ᱜᱚᱝᱠᱮ ᱵᱩᱡ ᱮᱫᱟ ᱵᱤᱱ᱾
ᱦᱮᱸ ᱦᱮᱸ ᱜᱚᱝᱠᱮ᱾
ᱚᱱᱟ ᱜᱩᱰᱩ ᱞᱟᱡ ᱛᱮᱫ ᱢᱟᱠᱚ ᱫᱷᱩᱦᱟᱹᱣ ᱠᱚ ᱫᱷᱩᱨᱟᱹᱣ ᱟᱠᱟᱱᱟ ᱴᱷᱤᱠ ᱟᱪᱷᱮ᱾ ᱦᱮᱸ ᱟᱫᱚ ᱟᱹᱞᱤᱧ ᱫᱩᱞᱤᱧ ᱢᱮᱛᱟ ᱠᱚ ᱠᱟᱱᱟ ᱩᱱᱟᱹᱜ ᱜᱟᱱ ᱡᱤᱞ ᱢᱮᱱᱟᱜᱼᱟ ᱟᱨ ᱞᱟᱡ ᱛᱮᱫ ᱫᱚ ᱠᱚᱱᱚ ᱠᱚ ᱡᱚᱢᱟ᱾ ᱫᱮᱠᱷᱚ ᱞᱟᱡ ᱛᱮ ᱡᱚᱢ ᱞᱮᱜᱟᱭ ᱢᱮ ᱵᱩᱡ ᱫᱟᱢ ᱚᱱᱠᱟ ᱠᱚ ᱢᱮᱛᱫ ᱞᱤᱧᱟᱹ᱾
ᱦᱮᱸᱻ
ᱢᱟ ᱛᱚᱵᱮ ᱤᱥᱤᱱ ᱛᱟᱵᱚᱱ ᱯᱮ ᱡᱚᱢᱟ ᱞᱤᱧ ᱟᱫᱚ ᱞᱤᱧ ᱧᱮᱞ ᱠᱮᱫ ᱠᱚᱣᱟ᱾ ᱞᱟᱡ ᱛᱮᱫ ᱠᱚ ᱫᱷᱩᱦᱟᱹᱣ ᱠᱮᱫᱟ ᱜᱩᱰᱩ ᱞᱟᱡ ᱛᱮᱫ᱾
ᱦᱮᱸ
ᱟᱨ ᱜᱩᱰᱩ ᱞᱟᱡ ᱛᱮᱜ ᱫᱷᱩᱦᱟᱹᱣ ᱠᱟᱛᱮᱜ ᱱᱟᱥᱮ-ᱱᱟᱥᱮ ᱚᱱᱟ ᱯᱚᱴᱟ ᱠᱚ᱾ ᱥᱟᱯᱷᱟ ᱵᱟᱲᱟ ᱠᱟᱛᱮᱫ ᱠᱚ ᱵᱷᱟᱹᱡᱤ ᱠᱮᱫᱟ᱾ ᱢᱮᱛᱟ ᱵᱮᱱ ᱠᱟᱱᱟ ᱞᱤᱧ ᱜᱚᱝᱠᱮ, ᱡᱟ ᱥᱤᱵᱤᱞ ᱠᱟᱱᱟ ᱵᱟᱝ᱾
ᱜᱚᱢᱠᱮ ᱫᱚᱢᱮ ᱥᱤᱵᱤᱞᱟ ᱟᱹᱞᱤᱧ ᱦᱚᱸᱞᱤᱧ ᱡᱚᱢ ᱵᱟᱲᱟ ᱟᱠᱟᱫ ᱜᱩᱰᱩ ᱞᱟᱡ ᱛᱮᱫ ᱫᱚ ᱟᱹᱞᱤᱧ ᱫᱚ
ᱢᱟᱱᱮ ᱵᱟᱵᱟ ᱨᱮᱻ ᱜᱩᱰᱩ ᱞᱟᱡ ᱛᱮᱫ ᱟᱰᱤ ᱵᱟᱲᱛᱤ ᱜᱚᱢᱠᱮ ᱮᱠᱫᱚᱢ ᱮᱠᱫᱚᱢ ᱟᱰᱤ ᱵᱟᱲᱛᱤ ᱦᱮᱸᱻᱦᱮᱸ
ᱟᱹᱞᱤᱧ ᱫᱚ ᱞᱟᱫ ᱠᱟᱛᱮᱫ ᱞᱤᱧ ᱡᱚᱢ ᱵᱟᱲᱟ ᱠᱟᱜᱼᱟ ᱜᱚᱢᱠᱮ ᱚᱱᱟ ᱞᱟᱡ ᱠᱚᱫᱚ
ᱠᱟᱛᱮᱵᱮᱱ ᱡᱚᱢ ᱟᱠᱟᱜᱼᱟ ᱛᱟᱦᱚᱞᱮ ᱠᱷᱟᱱ ᱟᱵᱮᱱ ᱫᱚ ᱟᱹᱰᱤ ᱵᱟᱹᱲᱛᱤ ᱜᱮ ᱦᱟᱸᱜ ᱟᱹᱞᱤᱧ ᱠᱷᱚᱱᱟᱜ ᱫᱚ ᱦᱟᱸᱜ ᱵᱮᱱ ᱵᱟᱲᱟᱭ ᱟᱠᱟᱜᱼᱟ ᱚᱱᱟ ᱠᱚᱫᱚ ᱥᱤᱵᱤᱞ ᱠᱚᱫᱚ ᱦᱟᱸᱜ
ᱦᱮᱸ ᱜᱚᱝᱠᱮ ᱟᱹᱰᱤ ᱵᱟ. ᱲᱛᱤ ᱥᱤᱵᱤᱞᱟ᱾
ᱟᱹᱰᱤ ᱵᱟᱹᱲᱛᱤ ᱢᱟᱱᱮ ᱟᱨᱚ ᱡᱩᱫᱤ ᱜᱚᱝᱠᱮ ᱚᱱᱮ-ᱚᱱᱮ ᱡᱩᱫᱤ ᱦᱟᱸᱜ ᱚᱱᱮ ᱜᱩᱰᱩ ᱞᱟᱡ ᱫᱚ ᱥᱤᱵᱤᱞ ᱫᱚ ᱦᱟᱸᱜ ᱚᱱᱮ ᱤᱭᱟᱹ ᱟᱠᱚᱣᱟᱜ ᱚᱱᱟ ᱞᱟᱡ ᱛᱮᱫ ᱨᱮᱜᱮ ᱥᱮ ᱡᱚᱢᱟᱜ ᱠᱚ ᱡᱩᱤ ᱵᱮᱥ ᱴᱷᱤᱠ ᱵᱟᱝ ᱵᱮᱱ ᱥᱟᱯᱷᱟᱭᱟ ᱥᱮ ᱢᱟᱱᱮ ᱡᱩᱫᱤ ᱠᱟᱹᱴᱤᱡ ᱚᱱᱮ ᱦᱳᱲᱳ ᱤᱡ ᱠᱚ ᱡᱩᱫᱤ ᱛᱟᱦᱮᱱ ᱛᱟᱠᱚᱣᱟ ᱟᱨ ᱪᱮᱫ
ᱦᱮᱸ
ᱠᱷᱟᱱ ᱫᱚ ᱟᱨᱚ ᱵᱟᱹᱲᱛᱤ ᱜᱮ ᱦᱟᱸᱜ ᱠᱚ ᱥᱤᱵᱤᱞᱟ ᱟᱨ ᱡᱩᱫᱤ ᱵᱮᱱ ᱟᱹᱨᱩᱵ ᱥᱟᱯᱷᱟᱭᱟ ᱟᱫᱚ ᱥᱟᱯᱷᱟ ᱢᱟ ᱟᱹᱨᱩᱵ ᱥᱤᱴᱷᱟᱹ ᱞᱮᱠᱷᱟᱱ ᱫᱚ ᱦᱟᱸᱜ ᱫᱚ ᱥᱤᱵᱤᱞ ᱴᱟᱜ ᱫᱚ ᱟᱹᱨᱩᱵ ᱪᱟᱵᱟᱜ ᱟᱥᱮ ᱦᱮᱸ ᱟᱨ ᱚᱱᱮ ᱚᱱᱟ ᱢᱮᱥᱟ ᱡᱩᱫᱤ ᱵᱮᱱ ᱤᱭᱟᱹᱭᱟ ᱥᱮ ᱮᱠᱫᱚᱢ ᱟᱹᱰᱤ ᱪᱮᱦᱨᱟ ᱜᱚᱢᱠᱮ ᱚᱱᱟ ᱞᱮᱴᱚ ᱵᱮᱱ ᱡᱚᱢᱮᱫ ᱞᱮᱠᱟ ᱵᱮᱱ ᱵᱩᱡᱟ᱾
ᱟᱹᱰᱤ ᱛᱟᱜᱲᱟ ᱵᱩᱡᱷᱟᱹᱜᱼᱟ ᱜᱚᱝᱠᱮ
ᱟᱹᱰᱤ ᱛᱟᱜᱲᱟ ᱢᱟᱱᱮ ᱟᱹᱰᱤ ᱛᱟᱜᱲᱟ ᱜᱚᱢᱠᱮ ᱟᱨ ᱟᱞᱚ ᱵᱮᱱ ᱞᱟ. ᱭᱟ᱾
ᱜᱩᱰᱤ ᱡᱚᱞ ᱨᱮᱴᱚ ᱠᱚ ᱜᱚᱝᱠᱮ ᱠᱟᱴᱠᱚᱢ ᱠᱚ ᱛᱤᱱᱟᱹᱜ ᱨᱚᱠᱚᱢ ᱠᱟᱛᱮᱫ ᱵᱤᱱ ᱡᱚᱢ ᱵᱟᱲᱟ ᱟᱠᱟᱜ ᱠᱚᱣᱟ?
ᱜᱚᱝᱠᱮ ᱟᱹᱞᱤᱧ ᱢᱟ ᱠᱟᱴᱠᱚᱢ ᱢᱟ ᱵᱮᱨᱮᱞ ᱛᱮᱜᱮᱞᱤᱧ ᱡᱚᱢᱮᱫ ᱠᱚ ᱛᱟᱦᱮᱸ ᱚᱱᱮ ᱡᱟᱦᱟᱸ ᱰᱟᱴᱚᱢ ᱠᱚᱫᱚ ᱥᱮ
ᱦᱮᱸ ᱜᱚᱢᱠᱮ
ᱰᱟᱴᱚᱢ ᱠᱚᱫᱚ ᱟᱹᱞᱤᱧ ᱫᱚ ᱢᱟᱱᱮ ᱥᱟᱵ-ᱥᱟᱵ ᱛᱮᱜᱮ ᱦᱟᱜ ᱰᱟᱴᱚᱢ ᱰᱟᱴᱚᱢ ᱠᱚᱫᱚᱞᱤᱧ ᱟᱹᱛᱠᱤᱨ ᱪᱟᱵᱟᱭᱮᱫ ᱛᱟᱦᱮᱸᱫᱟ ᱚᱸᱰᱮ ᱜᱮ ᱢᱟᱱᱮ ᱥᱟᱵ-ᱥᱟᱵ ᱛᱮᱜᱮ ᱦᱟᱸᱜ ᱞᱤᱧ ᱡᱚᱢᱮᱫ ᱦᱮᱸ ᱜᱚᱢᱠᱮ ᱟᱞᱮ ᱫᱚ ᱢᱤᱫ ᱥᱟᱶ ᱛᱮᱞᱮ ᱪᱟᱞᱟᱜ ᱠᱟᱱ ᱛᱟᱦᱮᱸᱫ ᱛᱚ ᱠᱟᱴᱠᱚᱢ ᱥᱟᱵ ᱠᱚᱫᱚ
ᱦᱮᱸ ᱜᱚᱝᱠᱮ
ᱛᱟᱦᱚᱞᱮ ᱠᱷᱟᱱ ᱫᱚ ᱢᱤᱫᱴᱮᱱ ᱦᱟᱸᱜ ᱤᱭᱟᱹ ᱞᱮ ᱤᱫᱤ ᱠᱟᱜᱼᱟ ᱢᱤᱫᱴᱮᱱ ᱜᱷᱩᱜᱤ ᱛᱮᱱᱟᱜ ᱞᱮ ᱤᱫᱤ ᱠᱟᱜᱼᱟ ᱛᱚ ᱵᱟᱠᱷᱟᱱ ᱢᱤᱫᱴᱮᱱ ᱵᱮᱜᱽ ᱛᱟᱱᱟᱜ ᱟᱫᱚ ᱛᱟᱦᱚᱞᱮ ᱠᱷᱟᱱ ᱚᱸᱰᱮ ᱠᱚ ᱥᱟᱢᱵᱟᱣ ᱠᱚᱣᱟ ᱥᱮ ᱟᱨ ᱤᱧ ᱫᱚ ᱟᱹᱞᱤᱧ ᱫᱚ ᱦᱟᱸᱜ ᱞᱤᱧ ᱦᱩᱭᱩᱜ ᱠᱟᱱᱟ ᱰᱟᱴᱚᱢ ᱠᱚᱫᱚ ᱡᱷᱚᱛᱚ ᱦᱟᱜ ᱞᱤᱧ ᱪᱷᱟᱲᱟᱣ ᱛᱟᱠᱚᱣᱟ ᱦᱮᱸ ᱥᱮ
ᱦᱮᱸ ᱜᱚᱝᱠᱮ
ᱟᱨ ᱰᱟᱴᱚᱢ ᱵᱷᱤᱛᱤᱨ ᱨᱮ ᱦᱟᱸᱜ ᱛᱚᱵᱮᱱ ᱧᱮᱞ ᱠᱟᱫᱟ ᱟᱹᱰᱤ ᱪᱮᱦᱨᱟ ᱚᱱᱟ ᱡᱤᱞ ᱛᱟᱦᱮᱱᱟ ᱡᱟᱦᱟᱸ ᱫᱚ ᱮ
ᱛᱚ ᱛᱟᱞᱟ ᱨᱮᱱᱟᱜ ᱡᱤᱞ ᱜᱚᱢᱠᱮ
ᱱᱚᱜᱼ ᱚᱱᱟ ᱡᱤᱞ ᱫᱚ ᱟᱫᱚ ᱟᱹᱞᱤᱧ ᱫᱚ ᱵᱩᱞᱩᱝ ᱞᱤᱧ ᱤᱫᱤ ᱛᱚᱨᱟ ᱠᱟᱜ ᱠᱟᱱ ᱛᱟᱦᱮᱸᱫ ᱦᱮᱸᱥᱮ ᱟᱫᱚ ᱚᱱᱮ ᱚᱱᱟ ᱵᱷᱤᱛᱤᱨ ᱨᱮᱱᱟᱜ ᱡᱤᱞ ᱫᱚ ᱦᱟᱸᱜ ᱞᱤᱧ ᱜᱮᱨ ᱪᱷᱟᱲᱟᱣ ᱛᱮ ᱜᱮ ᱦᱟᱸᱜ ᱞᱤᱧ ᱡᱚᱢᱮᱫ ᱛᱟᱦᱮᱫ ᱟᱨ ᱢᱟᱡᱷᱮᱼᱢᱚᱡᱷᱮ ᱠᱟᱹᱴᱤᱡ ᱵᱩᱞᱩᱝ ᱞᱤᱧ ᱴᱤᱰᱟᱹᱜᱟᱜ ᱠᱟᱱ ᱛᱟᱦᱮᱸᱫ ᱢᱮᱛᱟᱵᱮᱱ ᱠᱟᱱᱟᱧ ᱱᱚᱜᱼ ᱱᱟ ᱥᱤᱵᱤᱞ
ᱜᱚᱝᱠᱮ ᱟᱫᱚ ᱵᱮᱨᱮᱞ ᱛᱮᱜᱮᱵᱤᱱ ᱡᱚᱢ ᱠᱮᱜ-ᱟ?
ᱜᱚᱢᱠᱮ ᱪᱮᱫᱟᱜ ᱵᱟᱵᱮᱱ ᱡᱚᱢᱟ ᱜᱚᱢᱠᱮ ᱟᱫᱚ ᱚᱸᱰᱮ ᱢᱟ ᱫᱚ ᱢᱟᱭᱟᱝ ᱦᱚᱸᱛᱚ ᱵᱟᱝ ᱛᱟᱦᱮᱱ ᱛᱟᱠᱚᱣᱟ ᱪᱮᱫᱟᱜ ᱵᱟᱹᱵᱮᱱ ᱡᱚᱢᱟ ᱾
ᱟᱫᱚ ᱜᱚᱝᱠᱮ ᱵᱮᱨᱮᱞ ᱵᱮᱨᱮᱞ ᱵᱟᱢ ᱵᱩᱡᱷᱟᱹᱣᱟ ᱜᱚᱝᱠᱮ ᱵᱮᱨᱮᱞ ᱵᱮᱨᱮᱞ?
ᱠᱮ ᱵᱟᱝ ᱠᱚᱠᱷᱚᱱ ᱦᱳ ᱵᱟᱝ ᱟᱹᱭᱠᱟᱹᱜᱼᱟ ᱵᱮᱨᱮᱞ ᱫᱚ, ᱟᱵᱮᱱ ᱠᱷᱟᱹᱞᱤ ᱢᱤᱫ ᱫᱷᱟᱣ ᱡᱚᱢ ᱞᱮᱜᱟᱭ ᱵᱮᱱ ᱥᱮ ᱚᱱᱠᱟ ᱠᱟᱛᱮᱫ ᱢᱮᱛᱟᱵᱮᱱ ᱠᱟᱱᱟᱞᱤᱧ, ᱦᱩᱸ
ᱜᱚᱝᱠᱮ ᱟᱹᱞᱤᱧ ᱫᱚ ᱨᱟᱯᱟᱜ ᱠᱟᱛᱮᱫ ᱜᱮᱞᱤᱧ ᱡᱚᱢ ᱵᱟᱲᱟ ᱟᱠᱟᱜᱼᱟ ᱰᱟᱴᱚᱢ ᱠᱚᱦᱚᱸ ᱵᱮᱨᱮᱞ ᱛᱮᱫᱚ ᱵᱟᱹᱞᱤᱧ ᱡᱚᱢ ᱵᱟᱲᱟ ᱠᱟᱜ-ᱟ ᱾
ᱨᱟᱯᱟᱜ ᱠᱟᱛᱮᱫ ᱢᱟᱠᱚ ᱥᱤᱵᱤᱞ ᱜᱮ, ᱢᱮᱱᱠᱷᱟᱱ ᱤᱪᱟᱹᱜ ᱦᱟᱹᱠᱩ ᱵᱮᱱ ᱡᱚᱢ ᱟᱠᱟᱫ ᱠᱚᱣᱟ ᱵᱮᱨᱮᱞ ᱛᱮ?
ᱦᱮᱸ ᱜᱚᱢᱠᱮ ᱢᱤᱫᱴᱟᱝ ᱵᱟᱨᱮᱭᱟ ᱞᱤᱧ ᱴᱮᱥᱴ ᱵᱟᱲᱟ ᱠᱟᱜ-ᱟ ᱥᱤᱵᱤᱞ ᱜᱮᱭᱟᱠᱚ ᱤᱪᱟᱹᱜ ᱦᱟᱹᱠᱩ ᱾
ᱚᱱᱮ ᱚᱱᱠᱟ ᱤᱪᱟᱹᱜ ᱦᱟᱹᱠᱩ ᱚᱠᱟ ᱞᱮᱠᱟ ᱵᱟᱝ ᱦᱟᱸᱜ ᱚᱱᱮ ᱚᱱᱟ ᱠᱷᱚᱱᱟᱜ ᱟᱨᱚ ᱟᱨᱚ ᱴᱮᱥᱴ ᱠᱚ ᱟᱹᱭᱠᱟᱹᱜᱼᱟ ᱟᱨ ᱪᱮᱫ ᱱᱩᱠᱩ ᱫᱚ, ᱦᱮᱸ ᱾
ᱦᱮᱸ ᱜᱚᱝᱠᱮ ᱤᱪᱟᱹᱜ ᱦᱟᱹᱠᱩ ᱫᱚᱞᱤᱧ ᱡᱚᱢ ᱠᱟᱜ ᱠᱚᱣᱟ ᱢᱤᱫᱴᱟᱝ ᱵᱟᱨᱮᱭᱟ ᱚᱱᱠᱟ ᱫᱚ ᱵᱟᱝ ᱡᱮ ᱚᱲᱟᱜ ᱨᱮ ᱤᱪᱟᱹᱜ ᱦᱟᱠᱩ ᱟᱹᱰᱤ ᱜᱟᱱ ᱢᱮᱱᱟᱜ ᱠᱚᱣᱟ ᱠᱚᱣᱟ ᱠᱟᱹᱴᱤᱡ ᱵᱩᱞᱩᱝ ᱱᱚᱝᱠᱟ ᱦᱟᱞᱤᱧ ᱡᱚᱢ ᱵᱟᱲᱟ ᱚᱱᱠᱟ ᱛᱮᱞᱤᱧ ᱡᱚᱢ ᱠᱟᱜ ᱠᱚᱣᱟ ᱚᱱᱮ ᱦᱟᱹᱠᱩ ᱥᱟᱵ ᱥᱟᱵᱛᱮ ᱤᱪᱟᱹᱜ ᱦᱟᱹᱠᱩ ᱢᱤᱫᱴᱤᱝ ᱧᱟᱢ ᱠᱮᱫᱮᱭᱟ ᱚᱠᱟᱨᱮᱧ ᱫᱚᱦᱚᱭ ᱵᱟᱹᱧ ᱵᱩᱡᱷᱟ ᱠᱟᱹᱴᱤᱡ ᱢᱚᱪᱟ ᱨᱤᱧ ᱜᱮᱨ ᱠᱮᱫᱮ ᱠᱷᱟᱱ ᱫᱚᱧ ᱡᱚᱢ ᱛᱟᱨᱟ ᱠᱮᱫᱮᱭᱟ ᱾
ᱟᱪᱪᱷᱟ ᱟᱪᱪᱷᱟ, ᱚᱱᱮ ᱚᱱᱠᱟ ᱜᱟᱢᱠᱮ ᱟᱹᱞᱤᱧ ᱫᱚ ᱜᱮᱨ ᱥᱩᱢᱩᱝ ᱫᱚ ᱵᱟᱝ ᱟᱹᱞᱤᱧ ᱫᱚ ᱢᱟᱱᱮ ᱚᱱᱟ ᱠᱟᱴᱠᱚᱢ ᱛᱮᱫ ᱫᱚ ᱢᱟᱱᱮ ᱯᱩᱨᱟᱹ ᱞᱤᱧ ᱡᱚᱢᱮᱫ ᱠᱚ ᱛᱟᱦᱮᱸᱱᱟ ᱰᱟᱴᱚᱢ ᱛᱮᱫ ᱫᱚ ᱵᱟᱪᱷᱟᱣ ᱠᱟᱛᱮᱫ ᱫᱚᱢᱮ ᱦᱟᱸᱜ ᱚᱱᱮ ᱛᱤᱱᱟᱹ ᱞᱤᱧ ᱠᱩᱥᱤᱭᱟᱜᱼᱟ ᱵᱮᱨᱮᱞ ᱛᱮᱜᱮ ᱟᱨ ᱪᱮᱫ, ᱦᱩᱸ ᱾
ᱠᱟᱴᱠᱚᱢ ᱥᱟᱵ ᱫᱚ ᱫᱚᱢᱮ ᱵᱤᱱ ᱪᱟᱞᱟᱣ ᱵᱟᱲᱟ ᱟᱠᱟᱱᱟ ᱾
ᱦᱮᱸ ᱜᱚᱝᱠᱮ ᱟᱨ ᱠᱟᱴᱠᱚᱢ ᱢᱤᱫ ᱫᱷᱟᱣ ᱮᱢᱚᱱ ᱞᱤᱧ ᱤᱭᱟᱹᱣ ᱠᱟᱱᱟ ᱵᱟᱝ ᱚᱱᱟ ᱵᱷᱩᱜᱟᱹᱜ ᱨᱮᱦᱟᱸᱜ ᱠᱟᱴᱠᱚᱢ ᱞᱤᱧ ᱥᱩᱜᱮᱫ ᱠᱚᱣᱟ ᱵᱩᱡ ᱫᱟᱵᱮᱱ, ᱟᱫᱚ ᱥᱩᱜ ᱥᱩᱜ ᱛᱮ ᱦᱟᱸᱜ ᱢᱤᱫᱴᱟᱝ ᱵᱷᱩᱜᱟᱹᱜ ᱞᱤᱧ ᱥᱩᱜ ᱟᱠᱟᱫᱟ ᱟᱨ ᱵᱷᱤᱛᱤᱨ ᱨᱮᱢᱟ ᱠᱟᱴᱠᱚᱢᱮ ᱜᱮᱨ ᱟᱠᱟᱫ ᱞᱤᱧᱟ ᱵᱩᱡ ᱫᱟ ᱟᱫᱚ ᱡᱚᱠᱷᱚᱱ ᱩᱰᱩᱠ ᱦᱟᱸᱜ ᱞᱤᱧ ᱪᱮᱥᱴᱟᱭᱮᱫᱟ ᱟᱫᱚ ᱩᱱᱫᱚ ᱦᱟᱸᱜ ᱠᱷᱟᱱ ᱟᱨᱚᱭ ᱵᱟᱹᱲᱛᱤ ᱜᱮᱨᱮᱫ ᱞᱤᱧ ᱟᱨᱚ ᱦᱟᱹᱥᱩᱭᱮᱫ ᱞᱤᱧᱟ ᱛᱟᱦᱚᱞᱮ ᱠᱷᱟᱱ ᱚᱸᱰᱮᱜᱤᱞᱤᱧ ᱫᱚᱦᱚ ᱛᱷᱤᱨ ᱫᱟᱜ ᱛᱟᱦᱞᱮ ᱠᱷᱟᱱ ᱫᱚ ᱵᱟᱭ ᱜᱮᱨᱮᱫ ᱛᱟᱞᱤᱧᱟ ᱾
ᱦᱮᱸ ᱾
ᱟᱨᱚ ᱡᱚᱠᱷᱚᱱᱟᱜ ᱞᱤᱧ ᱜᱚᱦᱚᱲᱮᱫᱟ ᱛᱚᱠᱷᱚᱱ ᱫᱚ ᱟᱨᱚ ᱦᱟᱸ ᱮ ᱜᱮᱨᱮᱫ ᱞᱤᱧᱟ ᱵᱩᱡ ᱮᱫᱟ ᱾
ᱦᱮᱸ ᱜᱚᱢᱠᱮ ᱾
ᱟᱫᱚ ᱪᱮᱫ ᱠᱚ ᱪᱤᱠᱟᱹᱭᱟ ᱤᱧ ᱢᱟ ᱚᱸᱰᱮ ᱜᱮ ᱫᱚᱢᱮ ᱦᱟᱸᱜ ᱟᱹᱞᱤᱧ ᱫᱚᱞᱤᱧ ᱨᱟᱜ ᱮᱫᱟ ᱛᱟᱦᱚᱞᱮ ᱠᱷᱟᱱ ᱫᱚ ᱟᱞᱮ ᱫᱚᱞ ᱨᱮᱜᱮ ᱢᱤᱫᱴᱟᱝ ᱢᱤᱫᱴᱟᱝ ᱞᱟᱹᱴᱩ ᱦᱚᱲᱮ ᱛᱟᱦᱮᱸ ᱠᱟᱱᱟ ᱩᱱᱤ ᱫᱚ ᱡᱟᱦᱟᱸᱭ ᱫᱚ ᱪᱩᱴᱤ ᱠᱚᱭ ᱧᱩᱭᱟ ᱵᱩᱡᱽ ᱟᱨ ᱟᱹᱞᱤᱧ ᱫᱚ ᱞᱟᱝᱴᱟ ᱠᱟᱛᱮᱜ ᱜᱮ ᱦᱟᱸᱜ ᱞᱤᱧ ᱥᱟᱵᱮᱫ ᱠᱚᱣᱟ ᱥᱮ ᱠᱟᱹᱴᱤᱡ ᱨᱮᱫᱚ ᱦᱩᱸ, ᱩᱱᱫᱚ ᱯᱮᱱ ᱠᱚᱦᱚᱸ ᱫᱚ ᱵᱟᱝ ᱦᱩᱭᱩᱜ ᱠᱟᱱᱟ ᱩᱱ ᱫᱚ ᱞᱟᱝᱴᱟ ᱵᱷᱩᱴᱩᱝ ᱠᱟᱛᱮᱜ ᱜᱮ ᱦᱟᱸᱜ ᱞᱤᱧ ᱠᱷᱩᱫᱟᱹᱣ ᱟᱠᱟᱫ ᱠᱚᱣᱟ ᱾
ᱦᱮᱸ ᱾
ᱦᱢ ᱟᱫᱚ ᱢᱟᱱᱮ ᱩᱱ ᱡᱚᱠᱷ ᱛᱚᱠᱷᱚᱱ ᱟᱫᱚ ᱛᱟᱭᱚᱢ ᱫᱷᱟᱨᱮ ᱯᱷᱤᱪᱟᱹ ᱨᱮᱫᱚ ᱩᱱᱤ ᱤᱭᱟᱹ ᱫᱚ ᱪᱩᱴᱤ ᱟᱛᱮ ᱪᱷᱩᱴᱤ ᱛᱮ ᱪᱮᱠᱟ ᱜᱚᱫ ᱠᱟᱜ ᱞᱤᱧᱟ ᱵᱩᱡ ᱮᱫᱟ ᱵᱮᱱ ᱟᱫᱚ ᱦᱮᱸ ᱟᱫᱚ ᱟ ᱟᱪᱠᱟ ᱜᱮ ᱦᱟᱸᱜ ᱞᱤᱧ ᱜᱚᱦᱚᱲ ᱜᱚᱫ ᱠᱟᱫᱟ ᱟᱨ ᱰᱟᱴᱚᱢ ᱢᱮᱥᱟ ᱩᱰᱩᱠ ᱜᱚᱫ ᱮᱱ ᱛᱟᱭᱟ ᱱᱚᱜᱼᱚ ᱱᱚᱝᱠᱟ ᱠᱟᱛᱮᱫ ᱜᱮ ᱦᱟᱸᱜ ᱦᱮᱡ ᱦᱩᱭ ᱮᱱᱟ, ᱟᱫᱚ ᱵᱷᱟᱞᱤ ᱜᱮ ᱟᱫᱚ ᱚᱱᱟ ᱯᱚᱨᱮ ᱠᱷᱚᱱ ᱵᱷᱩᱜᱟᱹᱜ ᱠᱚᱫᱚ ᱦᱟᱸᱜ ᱟᱹᱣᱨᱤ ᱞᱤᱧ ᱥᱩᱜᱟ ᱟᱫᱚ ᱠᱟᱴᱠᱚᱢ ᱥᱟᱵ ᱫᱚ ᱦᱟᱸᱜ ᱞᱤᱧ ᱡᱩᱞᱩᱢ ᱜᱮᱭᱟ ᱟᱹᱞᱤᱧ ᱫᱚ ᱾
ᱵᱷᱩᱜᱟᱹᱜ ᱫᱚ ᱦᱟᱸᱜ ᱵᱟᱵᱤᱱ ᱥᱩᱜ ᱵᱟᱲᱟ ᱟᱠᱣᱟᱼᱟ ᱚᱱᱟ ᱯᱚᱨᱮ ᱠᱷᱚᱱ ᱾
ᱵᱟ ᱚᱱᱟ ᱯᱚᱨᱮ ᱫᱚ ᱵᱷᱩᱜᱟᱹᱜ ᱠᱚᱫᱚ ᱦᱟᱸᱜ ᱵᱟᱝᱞᱤᱧ ᱥᱩᱜ ᱟᱠᱟᱫᱼᱟ ᱾
ᱜᱚᱝᱠᱮ ᱟᱯᱮ ᱚᱱᱟ ᱠᱚᱨᱮ ᱜᱟᱰᱟ ᱠᱚᱨᱮ ᱯᱮ ᱥᱟᱵ ᱠᱚᱜᱮᱭᱟ ᱠᱟᱴᱠᱚᱢ ᱠᱚᱫᱚ?
ᱦᱮᱸ ᱜᱚᱝᱠᱮ ᱜᱟᱰᱟ ᱠᱚᱨᱮ ᱫᱚ ᱟᱹᱰᱤ ᱵᱟᱹᱲᱛᱤ ᱟᱨ ᱟᱞᱮ ᱫᱚ ᱜᱟᱰᱟ ᱨᱮᱢᱟᱵᱮᱱ ᱵᱟᱲᱟᱭ ᱜᱮᱭᱟ ᱫᱷᱤᱨᱤ ᱠᱚ ᱦᱟᱸᱜ ᱛᱟᱦᱮᱱ ᱜᱮᱭᱟ ᱥᱮ ᱾
ᱦᱮᱸ ᱜᱚᱝᱠᱮ ᱟᱹᱞᱤᱧ ᱦᱚᱸ ᱚᱱᱠᱮᱭ ᱟᱹᱞᱤᱧ ᱦᱚᱸ ᱚᱱᱠᱟ ᱜᱟᱰᱟ ᱠᱚᱨᱮ ᱞᱤᱧ ᱥᱟᱵ ᱵᱟᱲᱟ ᱠᱚᱜᱮᱭᱟ ᱟᱹᱞᱤᱧ ᱦᱚᱸ ᱚᱱᱠᱟ ᱵᱷᱩᱜᱟᱹᱜ ᱥᱟᱵ ᱫᱚᱢᱮ ᱡᱩᱞᱩᱝ ᱾ ᱵᱷᱩᱜᱟᱹᱜ ᱟᱹᱞᱤᱧ ᱟᱫᱚ ᱵᱷᱩᱜᱟᱹᱜ ᱵᱟᱞᱤᱧ ᱛᱤᱭᱳ ᱠᱮᱫ ᱛᱚ ᱫᱟᱜ ᱞᱟᱛᱟᱨ ᱨᱮᱢᱟ ᱵᱷᱩᱜᱟᱹᱜ ᱵᱟᱞᱤᱧᱼᱼ ᱰᱩᱵᱩᱡ ᱠᱟᱛᱮ ᱜᱤᱧ ᱰᱩᱵᱡ ᱠᱟᱛᱮ ᱞᱤᱧ ᱥᱚᱜ ᱠᱚᱜᱮ ᱭᱟ᱾ ᱰᱩᱵᱩᱡ ᱠᱟᱛᱮ ᱥᱩᱜᱮᱫ ᱠᱚ ᱟᱠᱚᱴᱮᱱ ᱛᱟᱞᱤᱧᱟ ᱛᱤᱼᱼ ᱜᱚᱝᱠᱮ ᱟᱰᱤ ᱠᱚᱥᱴᱚ ᱞᱤᱧ ᱵᱩᱡᱩᱨ ᱮᱱᱟ᱾
ᱟᱨ ᱪᱤᱠᱟᱹᱛᱮᱵᱤᱱ